ᱦᱮᱞᱳ
ᱦᱮ‌ᱞᱳ
ᱡᱚᱦᱟᱨ ᱜᱮ
ᱡᱚᱦᱟᱨ ᱜᱮ ᱥᱟᱹᱜᱩᱱ ᱥᱮᱛᱟᱜ
ᱦᱳᱭ‌ ᱥᱟᱜᱩᱱ ᱥᱮᱛᱟᱜ
ᱴᱷᱤᱠᱟᱹ ᱠᱤᱫᱤ ᱧᱟᱢ ᱦᱚᱞᱟ ᱞᱟᱝ ᱠᱟᱛᱷᱟ ᱞᱮᱱᱟ
ᱦᱳᱭ ᱦᱳᱭ ᱦᱳᱭ
ᱦᱩᱸ ᱟᱨ ᱛᱮᱦᱮᱱᱟᱜ ᱢᱳᱣᱥᱟᱢ ᱫᱚ ᱪᱮᱫ ᱞᱮᱠᱟ ᱚᱱᱛᱮ ᱱᱟᱜ?
ᱛᱮᱦᱮ ᱧᱟᱜ ᱢᱳᱣᱥᱚᱢ ᱫᱚ ᱵᱮᱥ ᱜᱮ᱾
ᱥᱤᱛᱩᱝ ᱟᱠᱟᱫᱼᱟᱭ ᱥᱮ ᱨᱤᱢᱤᱞ ᱟᱠᱟᱫᱼᱟᱭ ᱥᱮ ᱫᱟᱜᱮᱜᱼᱟᱭ? ᱥᱮ ᱦᱳᱭ ᱵᱟᱨᱰᱩ ᱦᱤᱡᱩᱜ ᱠᱟᱱᱟ
ᱥᱤᱛᱩᱝ ᱟᱠᱟᱜᱼᱟᱭ
ᱦᱩᱸ ᱟᱞᱮ ᱱᱚᱰᱮ, ᱟᱞᱮ ᱱᱚᱰᱮ ᱡᱷᱟᱲᱠᱷᱟᱱᱰ ᱯᱚᱱᱚᱛ ᱨᱮᱫᱚ ᱨᱤᱢᱤᱞ ᱟᱠᱟᱫᱼᱟᱭ᱾
ᱪᱮᱫ ᱞᱮᱠᱟ ᱢᱮᱱᱟᱜ ᱯᱮᱭᱟ?
ᱱᱟᱯᱟᱭ ᱜᱮ᱾
ᱚ ᱟᱨ ᱪᱮᱫ ᱠᱚᱯᱮ ᱪᱤᱠᱟᱹ ᱵᱟᱲᱟ ᱭᱮᱫᱼᱟ?
ᱵᱟᱥ ᱫᱤᱱ ᱫᱩᱱᱤᱭᱟᱹ ᱡᱟᱦᱟᱸ ᱰᱮᱞᱤ ᱵᱚᱱ ᱠᱟᱹᱢᱤᱭᱟ ᱚᱱᱟᱜᱮ ᱥᱮᱛᱟᱜ ᱯᱟᱭᱟᱨ ᱨᱮ ᱵᱮᱨᱮᱫ ᱚᱱᱟᱹ ᱯᱚᱨᱮ ᱯᱨᱮᱠᱴᱤᱥ ᱯᱷᱤᱨ ᱡᱟᱦᱟᱸ ᱵᱚᱱ ᱠᱟᱹᱢᱤᱭᱟ ᱚᱱᱟ ᱨᱮ ᱞᱟᱜᱟᱣ ᱦᱩᱭᱩᱜᱼᱟ᱾ ᱦᱩᱸ
ᱦᱚᱸ
ᱟᱨ ᱛᱚᱵᱮ ᱛᱮᱦᱤᱧ ᱫᱚ ᱪᱮᱫ ᱴᱚᱯᱤᱠ ᱱᱤᱭᱮ ᱞᱟᱝ ᱠᱟᱛᱷᱟᱭᱟ?
ᱦᱮᱞᱳ
ᱦᱩᱸ
ᱦᱩᱸ ᱞᱟᱹᱭ ᱵᱤᱱ ᱪᱮᱫ ᱵᱤᱱ ᱞᱟᱹᱭᱮᱜᱼᱟ?
ᱛᱚᱵᱮ ᱛᱤᱦᱤᱧ ᱫᱚ ᱪᱮᱫ ᱴᱚᱯᱤᱠ ᱱᱤᱭᱟᱹ ᱤᱫᱤ ᱠᱟᱛᱮᱫ ᱞᱟᱝ ᱠᱟᱛᱷᱟᱭᱟ?
ᱪᱮᱫ ᱵᱤᱱ ᱞᱟᱹᱭᱮᱜᱼᱟ?
ᱵᱟᱝ ᱟᱸᱡᱚᱢᱚᱜ ᱠᱟᱱ ᱛᱤᱧᱟᱹ ᱨᱚᱲ?
ᱟᱸᱡᱚᱢᱚᱜ ᱠᱟᱱᱟ
ᱛᱤᱦᱤᱧ ᱫᱚ ᱪᱮᱫ ᱴᱚᱯᱤᱠ ᱤᱫᱤ ᱠᱟᱛᱮᱫ ᱞᱟᱝ ᱠᱟᱛᱷᱟᱭᱟ ᱚᱱᱟᱧ ᱞᱟᱹᱭᱮᱜᱼᱟ
ᱛᱮᱦᱮᱧ, ᱛᱮᱦᱮᱧ ᱞᱟᱝ ᱠᱟᱛᱷᱟᱭᱟ ᱟᱪᱪᱷᱟ ᱴᱚᱯᱤᱠ ᱢᱟ ᱟᱹᱰᱤ ᱜᱟᱱ ᱢᱮᱱᱟᱜᱼᱟ ᱦᱮᱸ ᱥᱮ
ᱦᱩᱸ
ᱟᱫᱚ ᱟᱵᱤᱱ ᱜᱮ ᱚᱠᱟ ᱴᱚᱯᱤᱠ ᱤᱫᱤ ᱟᱛᱮᱫ ᱠᱩᱞᱤ ᱥᱟᱱᱟᱭᱮᱫ ᱵᱤᱱᱟ? ᱠᱟᱛᱷᱟᱞᱟᱝ ᱚᱱᱟᱜ ᱜᱮ ᱟᱢᱟᱜ ᱡᱟᱦᱟᱸ ᱯᱟᱥᱟᱱᱫᱤᱫᱟ ᱢᱮᱱᱟᱜᱼᱟ᱾ ᱡᱟᱦᱟᱸ ᱟᱢ ᱡᱟᱹᱥᱛᱤᱢ ᱠᱩᱥᱤᱭᱟᱜᱼᱟ᱾
ᱛᱚᱵᱮ ᱛᱮᱦᱮᱧ ᱫᱚᱞᱟᱝ ᱠᱟᱛᱷᱟᱭᱟ ᱡᱚᱢᱧᱩ ᱫᱟᱬᱟ ᱠᱚ, ᱜᱷᱟᱨᱚᱡᱽ ᱠᱚ ᱤᱫᱤ ᱠᱟᱛᱮᱫ ᱞᱟᱜ ᱠᱟᱛᱟᱭ᱾
ᱦᱮᱸ ᱥᱟᱶᱛᱟ ᱵᱟᱵᱚᱫ ᱛᱮᱞᱟᱝ ᱠᱟᱛᱷᱟᱭᱟ ᱱᱟᱯᱟᱭᱚᱜᱼᱟ᱾
ᱚ ᱟᱪᱪᱷᱟ ᱢᱟ ᱛᱚᱵᱮ ᱞᱟᱭᱵᱤᱱ
ᱦᱩᱸ ᱟᱪᱪᱷᱟ ᱱᱮᱛᱟᱨ ᱡᱮ ᱤᱭᱟᱹ ᱠᱚᱵᱤᱱ ᱧᱮᱞᱮᱫᱼᱟ ᱱᱤᱭᱩᱡᱽ ᱠᱚ ᱵᱟᱹᱵᱤᱱ ᱧᱮᱞᱮᱫᱼᱟ?
ᱦᱳᱭ ᱧᱮᱞᱮᱫ ᱧᱮᱞ ᱜᱮᱭᱟ ᱩᱱᱟᱹᱜ ᱫᱚ ᱵᱟᱝ ᱧᱮᱞ ᱦᱩᱭ ᱠᱟᱱᱟ ᱛᱚ
ᱦᱩᱸ ᱟᱵᱚ ᱤᱭᱟᱹ ᱧᱮᱞ ᱟᱠᱟᱫ ᱜᱮᱭᱟᱵᱤᱱ ᱥᱚᱨᱠᱟᱨ ᱛᱟᱵᱚᱱ ᱩᱱᱟᱹᱜ ᱠᱤᱪᱷᱩ ᱢᱟᱱᱮ ᱫᱷᱮᱭᱟᱱ ᱜᱮ ᱵᱟᱭ ᱮᱢᱟᱵᱚᱱᱟ᱾ ᱮᱱᱠᱷᱟᱱ ᱱᱤᱭᱟᱹ ᱟᱹᱵᱤᱱ ᱦᱚᱲ ᱠᱚ ᱪᱮᱫ ᱥᱚᱱᱫᱮᱥ ᱵᱮᱱ ᱮᱢᱟ ᱠᱚᱣᱟ ᱡᱟᱦᱟᱸ ᱞᱮᱠᱟ ᱥᱤᱠᱪᱷᱟ ᱨᱮᱦᱚᱸ ᱥᱤᱪᱪᱷᱟ ᱥᱤᱪᱪᱷᱟ ᱫᱚ ᱴᱷᱤᱠ ᱜᱮᱭᱟ᱾ ᱞᱮᱠᱤᱱ ᱡᱟᱦᱟᱸ ᱵᱤᱱ ᱧᱮᱞᱮᱫᱼᱟ ᱥᱮ ᱱᱤᱭᱟᱹ ᱥᱚᱲᱚᱠ ᱠᱚ ᱧᱮᱞ ᱟᱠᱟᱫ ᱜᱮᱭᱟ ᱵᱤᱱ ᱥᱚᱲᱚᱠ ᱠᱚᱨᱮ ᱜᱟᱰᱰᱷᱟ ᱠᱚ ᱛᱟᱦᱮᱱᱟ ᱴᱷᱤᱠᱟᱹᱭ ᱵᱤᱱ ᱥᱮ?
ᱦᱳᱭ ᱟᱫᱚ ᱠᱟᱛᱷᱟ ᱫᱚ ᱦᱩᱭᱩᱜ ᱠᱟᱱᱟ ᱠᱤ ᱱᱚᱰᱮ ᱫᱚ ᱨᱟᱡᱽᱱᱤᱛᱤ ᱤᱫᱤ ᱠᱟᱛᱮᱫ ᱫᱚ ᱠᱟᱛᱷᱟ ᱫᱚ ᱵᱟᱝ ᱜᱟᱱᱚᱜᱼᱟ, ᱱᱚᱣᱟ ᱫᱚ ᱦᱟᱸᱜ ᱯᱟᱨᱥᱱᱟᱞ ᱫᱚ ᱞᱟᱝ ᱨᱚᱯᱚᱲᱟ᱾
ᱪᱮᱫ ᱪᱮᱫ ᱮᱢ ᱞᱟᱹᱭᱮᱜᱼᱟ?
ᱱᱚᱰᱮ ᱫᱚ ᱨᱟᱡᱽᱱᱤᱛᱤ ᱤᱫᱤ ᱠᱟᱛᱮ ᱫᱚ ᱵᱟᱝ ᱨᱚᱯᱚᱲ ᱜᱟᱱᱚᱜᱼᱟ᱾
ᱦᱩᱸ
ᱦᱩᱸ
ᱱᱮᱸᱰᱮ ᱫᱚ ᱪᱮᱫ ᱵᱟᱵᱚᱫ ᱛᱮ ᱠᱟᱛᱷᱟ ᱜᱟᱱᱚᱜᱼᱟ?
ᱫᱤᱱᱟᱹᱢ ᱡᱤᱭᱚᱱ ᱡᱮᱢᱚᱱ ᱫᱟᱬᱟ ᱠᱚ ᱫᱟᱬᱟᱱ ᱜᱷᱟᱨᱚᱸᱡᱽ ᱫᱟᱜ ᱡᱚᱢ ᱧᱩ ᱟᱨᱦᱚᱸ ᱮᱢᱟᱱ ᱛᱮᱭᱟᱜ ᱦᱮᱱᱟᱜ ᱟᱠᱟᱫᱟ ᱚᱱᱟ ᱠᱚ᱾
ᱦᱩᱸ ᱦᱩᱸ ᱱᱤᱭᱟᱹ ᱫᱚ ᱨᱟᱡᱽᱱᱤᱛᱤ ᱫᱚ ᱵᱟᱝ ᱠᱟᱱ ᱫᱚ᱾ ᱧᱮᱞ ᱢᱮ ᱡᱟᱦᱟᱸ ᱞᱮᱠᱟ ᱡᱚᱠᱷᱚᱱ ᱟᱵᱚᱣᱟᱜ ᱤᱭᱟᱹ ᱦᱤᱡᱩᱜᱼᱟ ᱥᱚᱲᱚᱠ ᱦᱤᱡᱩᱜᱼᱟ, ᱥᱤᱪᱪᱷᱟ ᱱᱤᱛᱤ ᱠᱚ ᱦᱤᱡᱩᱜᱼᱟ᱾ ᱨᱟᱡᱽᱱᱤᱛᱤᱭ ᱫᱚ ᱵᱟᱝ ᱠᱟᱱᱟ ᱱᱤᱭᱟᱹ ᱫᱚ ᱴᱷᱤᱠᱟᱹᱜ ᱟᱵᱤᱱ ᱥᱮ᱾ ᱢᱟᱱᱮ ᱟᱵᱚᱣᱟᱜ ᱤᱭᱟᱹ ᱤᱭᱟᱹ ᱨᱮᱭᱟᱜ ᱦᱤᱥᱥᱟᱹ ᱠᱟᱱᱟ, ᱞᱟᱭᱤᱯᱷ ᱨᱮᱭᱟᱜ ᱦᱤᱥᱟᱹ ᱠᱟᱱᱟ᱾ ᱢᱟᱱᱮ ᱦᱚᱲ ᱪᱮᱛᱟᱱ ᱦᱚᱲ ᱪᱤᱠᱟ ᱵᱤᱱ ᱥᱚᱱᱫᱮᱥ ᱵᱤᱱ ᱮᱢᱟ ᱠᱚᱣᱟ ᱱᱤᱭᱟᱹ ᱵᱮᱥ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱪᱮᱫ ᱞᱮᱠᱟ?
ᱵᱟᱹᱲᱤᱡ ᱦᱩᱭᱩᱜ ᱠᱟᱱᱟ, ᱱᱚᱣᱟ ᱫᱚ ᱵᱟᱹᱲᱤᱡ ᱜᱮᱭᱟ᱾ ᱱᱚᱣᱟ ᱫᱚ ᱵᱟᱹᱲᱤᱡ ᱦᱩᱭᱩᱜ ᱠᱟᱱᱟ᱾
ᱦᱩ ᱚᱱᱟ ᱜᱮᱞᱤᱧ ᱞᱟᱹᱭᱮᱜᱼᱟ᱾ ᱛᱷᱚᱲᱤ ᱥᱮ ᱱᱚᱰᱮ ᱠᱷᱚᱱ ᱟᱹᱞᱤᱧ ᱞᱤᱧ ᱯᱨᱚᱪᱟᱨᱮᱫᱼᱟ ᱠᱤ ᱡᱟᱦᱟᱱᱟᱜ? ᱚᱱᱠᱟ ᱨᱟᱡᱽᱱᱳᱛᱤᱠ ᱡᱤᱱᱤᱥ
ᱦᱳᱭ
ᱟᱨ ᱛᱚᱵᱮ ᱟᱵᱤᱱ ᱫᱚ ᱪᱮᱫ ᱡᱚᱢ ᱵᱤᱱ ᱠᱩᱥᱤᱭᱟᱜ ᱜᱮᱭᱟ?
ᱡᱚᱢ
ᱟᱞᱮ ᱢᱟᱞᱮ ᱥᱟᱱᱛᱟᱲ ᱠᱟᱱᱟ᱾ ᱮᱱᱠᱷᱟᱱ ᱦᱩ ᱫᱟᱜᱢᱟᱹᱰᱤ ᱟᱨ ᱢᱩᱱᱜᱟᱹ ᱟᱲᱟᱜ
ᱡᱤᱞ ᱠᱚ ᱢᱩᱫᱽᱨᱮ ᱪᱮᱫ ᱡᱤᱞ ᱵᱤᱱ ᱠᱩᱥᱤᱭᱟᱜᱼᱟ?
ᱡᱤᱞ ᱦᱚᱸ ᱡᱤᱞ ᱞᱤᱧ ᱠᱩᱥᱤᱭᱟᱜᱼᱟ᱾
ᱟᱸᱼ
ᱡᱤᱞ ᱦᱚ ᱞᱤᱧ ᱠᱩᱥᱤᱭᱟᱜᱼᱟ, ᱥᱤᱢ ᱡᱤᱞ, ᱢᱮᱨᱚᱢ ᱡᱤᱞ ᱾ ᱵᱷᱮᱲᱟ ᱡᱤᱞ ᱾
ᱚ ᱟᱹᱞᱤᱧ ᱫᱚ ᱡᱚᱛᱚ ᱞᱮᱠᱟᱱᱟᱜ ᱡᱤᱞ ᱞᱤᱧ ᱡᱚᱢᱟ ᱟᱹᱞᱤᱧ ᱫᱚ ᱾ ᱨᱩᱸᱰᱟᱹ ᱡᱤᱞ, ᱛᱩᱭᱩ ᱡᱤᱞ, ᱰᱟᱝᱨᱤ ᱡᱤᱞ, ᱠᱟᱰᱟ ᱡᱤᱞ‌ ᱾
ᱦᱩᱸ ᱰᱟᱝᱨᱤ ᱡᱤᱞ ᱦᱚᱸᱵᱤᱱ ᱡᱚᱢᱟ?
ᱦᱳᱭ ᱡᱚᱢᱟᱞᱤᱧ ᱡᱚᱛᱚ ᱡᱤᱞ ᱜᱮᱞᱤᱧ ᱡᱚᱢᱟ ᱾ ᱨᱩᱸᱰᱟᱹ ᱠᱚ ᱡᱟᱦᱟᱸᱭ ᱠᱚ ᱦᱮᱱᱟᱜ ᱠᱚᱣᱟ ᱡᱚᱛᱚ ᱡᱤᱞ ᱜᱮ ᱾
ᱡᱩᱫᱤ ᱵᱮᱱ ᱦᱤᱡᱩᱜ ᱠᱷᱟᱱ ᱯᱟᱠᱠᱟ ᱜᱮ ᱮᱱᱠᱷᱟᱱ ᱫᱚᱞᱤᱧ ᱠᱷᱟᱣᱟᱣ ᱵᱤᱱᱟ ᱢᱮᱱ ᱠᱮᱜᱼᱟᱵᱤᱱ ᱱᱤᱛᱚᱜ᱾ ᱦᱮᱸᱥᱮ ᱡᱩᱫᱤ ᱟᱞᱮ ᱥᱮᱫ ᱵᱮᱱ ᱦᱤᱡᱩᱜ ᱠᱷᱟᱱ᱾
ᱦᱳᱭ ᱡᱟᱦᱟᱸᱛᱤᱥ ᱪᱟᱞᱟᱜ ᱦᱩᱭᱩᱜ ᱠᱷᱟᱱ ᱫᱚ ᱦᱟᱸᱜ᱾
ᱴᱷᱤᱠ ᱜᱮᱭᱟ ᱛᱚᱵᱮ ᱡᱟᱦᱟᱸ ᱛᱤᱥ ᱵᱤᱱ ᱦᱤᱡᱩᱜ ᱠᱷᱟᱱ ᱮᱱᱠᱷᱟᱱ ᱯᱷᱳᱱ ᱵᱤᱱ ᱧᱮᱯᱮᱞ ᱦᱩᱭᱩᱜᱼᱟ᱾
ᱦᱳᱭ
ᱦᱩᱸ ᱟᱨ ᱡᱚᱢ ᱢᱟ ᱦᱩᱭᱱᱟ ᱟᱨ ᱢᱟᱥᱮ ᱱᱤᱭᱟᱹ ᱪᱷᱟᱲᱟ ᱟᱨ ᱪᱮᱫ ᱠᱚ ᱵᱤᱱ ᱠᱩᱥᱤᱭᱟᱜᱼᱟ?
ᱟᱨ ᱫᱟᱬᱟᱱ ᱞᱤᱧ ᱠᱩᱥᱤᱭᱟᱜᱼᱟ᱾ ᱟᱞᱮ ᱫᱚ ᱟᱨ ᱜᱚᱴᱟ ᱜᱮᱞᱮ ᱪᱟᱞᱟᱣ ᱵᱟᱲᱟ ᱠᱟᱱᱟ ᱫᱟᱬᱟᱱ ᱠᱚᱫᱚ᱾ ᱥᱟᱺᱜᱤᱧ ᱥᱟᱺᱜᱤᱧ ᱠᱚ ᱞᱚᱱᱰᱚᱱ ᱠᱚ
ᱚᱠᱟ ᱠᱚ?
ᱞᱚᱱᱰᱚᱱ ᱠᱚ ᱦᱩᱸ ᱾
ᱜᱳᱣᱟ ᱠᱚ
ᱦᱩᱸ
ᱡᱟᱦᱟᱸ ᱥᱟᱺᱜᱤᱧ ᱥᱟᱺᱜᱤᱧ ᱡᱟᱭᱜᱟ ᱦᱮᱱᱟᱜᱼᱟ, ᱫᱟᱬᱟᱱ ᱫᱚ ᱫᱚᱢᱮᱞᱤᱧ ᱠᱩᱥᱤᱭᱟᱜᱼᱟ᱾ ᱟᱹᱞᱤᱧ ᱫᱚ ᱚᱱᱟᱛᱮ ᱫᱟᱬᱟ ᱫᱚ ᱡᱟᱦᱟᱸ ᱫᱚ ᱡᱟᱦᱟᱸ ᱞᱮᱠᱟ ᱜᱮ ᱢᱟᱱᱮ ᱫᱟᱬᱟ ᱫᱚ ᱦᱩᱭᱩᱜ ᱜᱮᱭᱟ᱾ ᱵᱚᱪᱷᱚᱨ ᱨᱮ ᱵᱟᱨ ᱯᱮ ᱫᱷᱚᱢ ᱫᱚ᱾
ᱦᱩᱸ
ᱟᱨ ᱟᱯᱮ ᱫᱚ ᱚᱠᱟ ᱠᱚᱨᱮ ᱯᱮ ᱫᱟᱲᱬᱟ ᱟᱠᱟᱜᱼᱟ?
ᱩᱸᱻ ᱟᱹᱞᱤᱧ ᱢᱟ ᱵᱤᱨ ᱵᱩᱨᱩ ᱚᱱᱠᱟ ᱵᱟᱹᱞᱤᱧ ᱫᱟᱬᱟ ᱠᱟᱜᱼᱟ ᱡᱟᱹᱥᱛᱤ ᱢᱟ ᱾ ᱦᱳᱭ ᱟᱞᱮ ᱥᱩᱨ ᱠᱚᱨᱮ ᱜᱮ ᱡᱟᱦᱟᱱᱟᱜ ᱡᱟᱭᱜᱟ ᱠᱚ ᱡᱩᱫᱤ ᱢᱮᱱᱟᱜ ᱠᱷᱟᱱ ᱦᱮᱸᱥᱮ ᱵᱩᱨᱩ ᱱᱟᱹᱲᱤ ᱫᱷᱟᱥᱱᱟ ᱡᱷᱟᱨᱱᱟ ᱠᱚ᱾
ᱚ ᱟᱪᱪᱷᱟ
ᱚᱱᱠᱟ ᱢᱟ ᱡᱮᱧᱮᱧ ᱠᱚᱢᱟ ᱵᱟᱹᱞᱤᱧ ᱫᱟᱬᱟᱣ ᱠᱟᱜᱼᱟ᱾
ᱟᱞᱮ ᱫᱚ ᱯᱮᱨᱤᱥ ᱠᱚᱞᱮ ᱧᱮᱞ ᱟᱹᱜᱩ ᱟᱠᱟᱫᱟ᱾
ᱪᱮᱫ ᱠᱚ?
ᱯᱮᱨᱤᱥ
ᱪᱮᱜ ᱵᱤᱱ ᱞᱟᱹᱭ ᱠᱮᱜᱼᱟ ᱟᱣᱟᱡᱽ ᱛᱟᱵᱮᱱ ᱵᱮᱥ ᱞᱮᱠᱟ ᱵᱟᱹᱞᱤᱧ ᱟᱸᱡᱚᱢ ᱫᱟᱲᱮᱜ ᱠᱟᱱᱟ᱾
ᱯᱮᱨᱤᱥ ᱠᱚᱞᱤᱧ ᱧᱮᱞ ᱟᱹᱜᱩᱣᱟᱠᱟᱜᱼᱟ᱾
ᱯᱮᱨᱤᱥ ᱠᱚ
ᱦᱚᱭ
ᱦᱩᱸᱜᱼᱩᱸ ᱟᱨ ᱫᱟᱬᱟ ᱞᱟᱹᱜᱤᱜ ᱯᱩᱭᱥᱟ ᱞᱟᱹᱠᱛᱤ ᱯᱩᱭᱥᱟᱛᱚ ᱠᱷᱚᱨᱚᱪᱚᱜᱼᱟ ᱟᱫᱚ ᱟᱹᱞᱤᱧ ᱢᱟ
ᱛᱟᱞᱮ ᱜᱮᱭᱟ ᱡᱮᱦᱮᱛᱩ ᱵᱟᱵᱟ ᱠᱟᱹᱢᱤᱭᱟᱭ ᱥᱮ ᱚᱱᱟ ᱠᱷᱟᱹᱛᱤᱨ᱾
ᱩᱸ ᱦᱩᱸ
ᱦᱚᱭ
ᱦᱚᱭ ᱞᱟᱹᱠᱛᱤ ᱠᱟᱱ ᱜᱮᱭᱟ ᱫᱟᱬᱟ ᱫᱚ᱾
ᱟᱨ ᱫᱟᱬᱟ ᱢᱟ ᱥᱟᱱᱟᱞᱤᱧ ᱜᱮᱭᱟ᱾ ᱯᱷᱤᱨ ᱵᱷᱤ ᱯᱩᱭᱥᱟ ᱡᱩᱫᱤ ᱵᱟᱭ ᱛᱟᱦᱮᱱ ᱠᱷᱟᱱ ᱪᱮᱠᱟᱵᱤᱱ ᱫᱟᱬᱟᱱᱟ ᱦᱮᱸ᱾ ᱡᱮᱛᱮ ᱦᱚᱲ ᱜᱮ ᱥᱟᱱᱟ ᱠᱚᱣᱟ᱾ ᱞᱟᱭᱤᱯ ᱨᱮ ᱚᱠᱚᱭ ᱵᱟᱭ ᱥᱟᱱᱟ ᱠᱚᱣᱟ ᱚᱱᱠᱟ ᱦᱳᱭ ᱜᱮ ᱵᱟᱭ ᱦᱳᱭ ᱫᱟᱲᱮᱭᱟᱜᱼᱟ᱾
ᱦᱚᱭ ᱡᱷᱚᱛᱚ ᱦᱚᱲ ᱜᱮ ᱫᱟᱬᱟ ᱨᱮᱱᱟᱜ ᱤᱪᱷᱟᱹ ᱫᱚ ᱦᱮᱱᱟᱜ ᱛᱟᱠᱚᱣᱟ ᱢᱚᱱᱮ ᱨᱮᱫᱚ᱾
ᱩᱸ ᱚᱞᱚᱜ ᱯᱟᱲᱦᱟᱜ ᱠᱚᱫᱚ ᱜᱤᱫᱽᱨᱟᱹ ᱠᱚ ᱛᱟᱹᱵᱤᱱ ᱢᱮᱱᱟᱜ ᱠᱚᱣᱟ ᱥᱮ ᱵᱟᱝ?
ᱜᱤᱫᱽᱨᱟᱹ ᱠᱚ ᱵᱟᱹᱱᱩᱜ ᱠᱚ ᱛᱟᱞᱤᱧᱟ᱾ ᱟᱞᱤᱧ ᱢᱟ ᱵᱟᱹᱞᱤᱧ ᱡᱟᱶᱟᱭ ᱠᱟᱱᱟ ᱟᱞᱤᱧ ᱫᱚ᱾
ᱦᱩᱸ ᱦᱩᱸ
ᱚᱸ
ᱦᱩᱸ ᱡᱟᱦᱱᱟᱜ ᱢᱤᱛᱤᱫᱤᱱᱜ ᱨᱮᱵᱤᱱ ᱚᱞᱚᱜ ᱠᱟᱱᱟ?
ᱟᱹᱞᱤᱧ ᱟᱞᱤ ᱫᱚ ᱜᱮᱞ ᱪᱟᱱᱟᱪ ᱨᱮ᱾
ᱩᱸ ᱦᱩᱸ ᱪᱮᱜ ᱥᱟᱵᱡᱮᱠᱴ ᱦᱟᱛᱟᱣ ᱛᱮᱜ ᱵᱮᱱ ᱚᱞᱚᱜ ᱠᱟᱱᱟ?
ᱱᱤᱛᱚᱜ ᱫᱚ ᱵᱟᱞᱮ ᱦᱟᱛᱟᱣ ᱠᱟᱜᱼᱟ ᱥᱟᱭᱤᱱᱥ᱾ ᱚᱸ ᱚᱱᱟ ᱢᱟ ᱯᱚᱨᱮ ᱦᱟᱸᱜ ᱧᱮᱞ ᱦᱩᱭᱩᱜᱼᱟ᱾
ᱦᱳᱭ ᱴᱩᱭᱮᱞᱛᱷ ᱨᱮᱢᱟ ᱤᱭᱟᱹ ᱜᱮ ᱠᱮᱞᱟᱥ ᱨᱮᱭᱟᱜ ᱜᱮ᱾
ᱦᱚᱸ
ᱤᱱᱟᱹ ᱯᱚᱨᱮ ᱤᱱᱟᱹ ᱯᱚᱨᱮ ᱱᱟᱜ
ᱤᱱᱟᱹ ᱯᱚᱨᱮ ᱦᱟᱸᱜ ᱦᱟᱛᱟᱣ ᱦᱩᱭᱩᱜᱼᱟ᱾
ᱦᱩᱸ ᱟᱹᱞᱤᱧᱟᱜ ᱟᱣᱟᱡᱽ ᱠᱞᱤᱭᱟᱨ ᱟᱸᱡᱚᱢᱚᱜ ᱠᱟᱱᱟ ᱥᱮ?
ᱦᱳᱭ ᱟᱸᱡᱚᱢᱚᱸᱜ ᱠᱟᱱᱟ ᱠᱤᱞᱭᱟᱹᱨ ᱜᱮ ᱟᱨ ᱟᱞᱤᱧᱟᱜ ᱫᱚ
ᱟᱵᱤᱱᱟᱜ ᱦᱚᱸ ᱠᱤᱞᱭᱟᱹᱨ ᱜᱮ
ᱚ ᱟᱪᱪᱷᱟ
ᱡᱟᱦᱟᱱᱟᱜ ᱟᱨᱦᱚᱸ ᱯᱟᱪᱮᱫ ᱮᱴᱟᱜ ᱟᱜ ᱟᱣᱟᱡᱽ ᱠᱚ ᱵᱤᱱ ᱟᱡᱚᱢ ᱮᱜ-ᱟ
ᱵᱟᱝ-ᱟ ᱟᱵᱤᱱ ᱵᱤᱱ ᱟᱡᱚᱢ ᱮᱫᱟ ᱵᱮᱜᱨᱟᱣᱩᱱᱴ ᱟᱣᱟᱡ ᱠᱚ
ᱵᱟᱝ ᱜᱮ ᱚᱱᱠᱟ ᱢᱟ ᱟᱵᱤᱱᱟᱜ ᱟᱣᱟᱡᱽ ᱟᱸᱡᱚᱢ ᱮᱜ-ᱟ
ᱚ
ᱢᱟ ᱛᱚᱵᱮ ᱠᱷᱟᱱ ᱥᱟᱹᱜᱩᱱ ᱥᱮᱛᱟᱜ ᱛᱮᱦᱮᱧ ᱫᱚ ᱱᱟᱯᱟᱭ ᱛᱮ ᱛᱮᱵᱤᱱ ᱫᱤᱱ ᱪᱟᱞᱟᱜ ᱢᱟ ᱪᱮᱫ ᱠᱚᱵᱤᱱ ᱠᱟᱹᱢᱤ ᱮᱜ-ᱟ
ᱦᱚᱭ ᱵᱟᱝᱜᱮ ᱵᱟᱨᱚ ᱢᱤᱱᱤᱴ ᱦᱩᱭ ᱞᱮᱱ ᱜᱮ ᱟᱫᱚ ᱦᱟᱸᱜ ᱟᱡ ᱛᱮᱜᱮ ᱠᱟᱴᱟᱜ-ᱟ
ᱦᱩᱸ
ᱥᱚᱢᱚᱭ ᱦᱳᱭ ᱞᱮᱱ ᱜᱮ
ᱚ ᱥᱚᱢᱟᱡᱽ ᱡᱟᱹᱱᱤ ᱱᱤᱭᱟᱹ ᱮᱯᱥ ᱨᱮᱫᱚ
ᱦᱚᱭ
ᱩᱸ ᱟᱪᱷᱟ ᱴᱷᱤᱠ ᱮᱱᱠᱷᱟᱱ ᱫᱚ ᱧᱮᱞ ᱵᱤᱱ ᱢᱤᱫ ᱴᱤᱡ ᱟᱹᱵᱤᱱ ᱠᱩᱲᱤ ᱦᱚᱯᱚᱱ ᱠᱟᱱᱟ ᱵᱤᱱ᱾ ᱥᱮᱛᱟᱜ ᱵᱮᱨᱮᱫ ᱛᱚᱨᱟ ᱪᱮᱫ ᱵᱤᱱ ᱪᱮᱠᱟ ᱠᱮᱫᱼᱟ ᱢᱟ ᱥᱮ ᱞᱟᱹᱭ ᱟᱹᱞᱤᱧ ᱵᱤᱱ?
ᱥᱮᱛᱟᱜ ᱵᱮᱨᱮᱫ ᱛᱮ ᱟᱹᱞᱤᱧ ᱠᱟᱹᱢᱤ ᱵᱟᱲᱟ ᱠᱮᱜ-ᱟ ᱞᱤᱧ ᱤᱱᱟᱹ ᱯᱚᱨ ᱢᱚᱨᱱᱤᱱᱜ ᱣᱟᱠ ᱪᱟᱞᱟᱣ ᱦᱳᱭ ᱱᱟ ᱟᱨ ᱤᱱᱟᱹ ᱯᱚᱨᱮ ᱦᱮᱡ ᱠᱟᱛᱮ ᱡᱤᱨᱟᱹᱣ ᱦᱩᱭ ᱟᱠᱟᱱᱟ ᱱᱤᱛᱚᱜ ᱫᱚ ᱵᱟᱥ ᱫᱩᱲᱩᱵ ᱦᱩᱭ ᱠᱟᱱᱟ᱾
ᱫᱤᱱ ᱜᱮ ᱛᱤᱱᱟᱹᱜ ᱵᱟᱡᱮ ᱵᱮᱱ ᱵᱮᱨᱮᱫ-ᱟ?
ᱫᱤᱱ ᱜᱮ ᱚᱱᱠᱟ ᱯᱟᱸᱪ ᱵᱟᱡᱮ ᱠᱚᱥᱚᱢᱚᱭ ᱞᱤᱧ ᱵᱤᱨᱤᱫᱼᱟ
ᱟᱵᱤᱱ ᱢᱟ ᱫᱤᱱ ᱜᱮ ᱯᱟᱸᱪ ᱵᱟᱡᱮ ᱵᱤᱱ ᱵᱤᱨᱤᱫ-ᱟ ᱪᱚᱞᱳ ᱟᱹᱪᱷᱤ ᱵᱟᱛ ᱠᱟᱱᱟ᱾ ᱟᱪᱷᱟ ᱞᱮᱠᱤᱱ ᱱᱮᱛᱟᱨ ᱱᱟᱦᱟᱜ ᱡᱩᱜᱽ ᱠᱩᱲᱤ ᱥᱮᱛᱟᱜ ᱯᱟᱭᱟᱨ ᱨᱮ ᱦᱟᱱᱮ ᱯᱷᱚᱱ ᱠᱚ ᱩᱭᱩᱝᱼᱟ᱾ ᱩᱱᱠᱩ ᱵᱮᱥ ᱠᱚ ᱠᱟᱹᱢᱤ ᱮᱫᱟ ᱥᱮ ᱵᱟᱝ?